ᱦᱮᱸ ᱡᱚᱦᱟᱨ ᱦᱮᱸ ᱥᱟᱹᱜᱩᱱ ᱥᱤᱸᱜᱟᱹᱲ᱾ ᱱᱟᱯᱟᱭ ᱵᱟᱲᱟ ᱜᱮ ᱛᱚ?
ᱦᱳᱭ ᱱᱟᱯᱟᱭ ᱵᱟᱲᱟ ᱜᱮ, ᱟᱵᱮᱱ ᱜᱮ ᱪᱮᱫᱠᱟ ᱢᱮᱱᱟᱜ ᱵᱮᱱᱟ?
ᱦᱮᱸ ᱱᱤᱛᱚᱜ ᱫᱚ ᱱᱟᱯᱟᱭ ᱵᱟᱲᱟ ᱜᱮ᱾
ᱦᱮᱸ᱾
ᱦᱳᱭ᱾
ᱛᱚ ᱫᱟᱜ ᱡᱟᱹᱲᱤ ᱠᱚ ᱚᱠᱟᱞᱮᱠᱟ ᱚᱱᱛᱮ?
ᱦᱮᱸ ᱫᱟᱜ ᱡᱟᱹᱲᱤ ᱢᱚᱴᱟ ᱢᱩᱩᱴᱤ ᱫᱟᱜ ᱫᱚᱭ ᱫᱟᱜ ᱜᱮᱫ ᱜᱮᱭᱟ᱾ ᱤᱱᱠᱟᱹ ᱫᱚ ᱫᱟᱜ ᱫᱚ ᱵᱷᱟᱹᱞᱤ ᱜᱮ ᱦᱩᱭᱩᱜ ᱠᱟᱱ ᱜᱮᱭᱟ᱾ ᱡᱟᱹᱯᱩᱫ ᱡᱟᱹᱯᱩᱫ ᱫᱟᱜ ᱛᱚ ᱢᱤᱫ ᱜᱷᱲᱤᱡ ᱦᱚᱭᱛᱳ ᱪᱷᱟᱰᱟᱭᱫᱟᱭ ᱛᱟᱨᱯᱚᱨ ᱟᱵᱟᱨ ᱥᱮᱭ ᱫᱟᱜ ᱮᱫᱟᱭ ᱦᱮᱸ᱾ ᱦᱩᱸ᱾ ᱟᱪᱪᱷᱟ ᱦᱮᱸ ᱦᱩᱰᱤᱧ ᱢᱟᱪᱷᱟ ᱥᱚᱢᱚᱭ ᱛᱟᱞᱟᱝ ᱛᱚ᱾ ᱱᱤᱭᱟᱹ ᱥᱳᱚᱢᱚᱭ ᱢᱩᱫᱽ ᱨᱮᱜᱮ ᱡᱟᱦᱟᱱᱟᱜ ᱜᱮᱞᱟᱝ ᱦᱮᱸ ᱡᱟᱹᱥᱛᱤ ᱥᱚᱢᱚᱭ ᱢᱟ ᱵᱟᱹᱱᱩᱜ ᱛᱟᱞᱟᱝᱟ ᱟᱫᱚ ᱱᱤᱭᱟᱹ ᱠᱚ ᱥᱚᱢᱚᱭ ᱨᱮᱜᱮ ᱡᱟᱠ ᱡᱟᱦᱟᱸ ᱞᱮᱠᱟ ᱜᱮ ᱠᱟᱹᱴᱤᱡ ᱞᱟᱝ ᱨᱚᱯᱚᱲᱚᱜᱼᱟ᱾
ᱦᱳᱭ᱾
ᱢᱟ ᱟᱵᱮᱱ ᱜᱮ ᱞᱟᱹᱭ ᱵᱮᱱ ᱢᱤᱫᱴᱤᱱ ᱡᱟᱦᱟᱸᱴᱟᱜ ᱜᱮ ᱦᱩᱭᱚᱱᱟ ᱵᱟᱨᱮᱛᱮ ᱠᱟᱹᱴᱤᱡ ᱞᱟᱝ ᱨᱚᱯᱚᱲ ᱫᱟᱲᱮᱭᱟᱜ ᱞᱮᱠᱟᱱᱟᱜ᱾
ᱦᱩᱻ ᱨᱚᱯᱚᱲ ᱫᱟᱲᱮᱭᱟᱜ ᱞᱮᱠᱟᱱᱟᱜ ᱵᱚᱞᱛᱮ ᱪᱟᱥ ᱠᱟᱹᱢᱤ ᱠᱚ ᱛᱤᱱᱟᱹᱜ ᱜᱟᱱ ᱯᱮ ᱞᱟᱦᱟ ᱠᱮᱫᱟ?
ᱦᱮᱸ ᱪᱟᱥ ᱠᱟᱹᱢᱤ ᱫᱚ ᱱᱚᱜᱼᱚᱭ ᱢᱳᱴᱟᱢᱩᱴᱤ ᱱᱤᱛᱚᱜ ᱫᱚ ᱱᱚᱜᱼᱚᱭ ᱥᱟᱹᱨᱫᱤ ᱜᱮ ᱪᱟᱞᱟᱜ ᱠᱟᱱᱟ ᱵᱷᱟᱲ ᱢᱟᱱᱮ ᱟᱹᱰᱤ ᱡᱳᱨᱟᱞᱳ ᱞᱮ ᱨᱚᱦᱚᱭᱮᱫ ᱟᱞᱮ ᱱᱤᱛᱚᱜ ᱫᱚ᱾ ᱟᱯᱮ ᱦᱸᱛᱚ
ᱟᱞᱮ ᱦᱚᱸ ᱡᱚᱨᱟᱞᱳ ᱜᱮ ᱪᱟᱞᱟᱜ ᱠᱟᱱᱟ ᱟᱨ ᱡᱟᱦᱟᱸ ᱠᱚ ᱵᱟᱹᱫᱽ ᱵᱟᱹᱭᱦᱟᱹᱲ ᱠᱚᱫᱚ ᱨᱚᱦᱚᱭ ᱫᱚ ᱦᱩᱭ ᱠᱟᱱᱟ ᱟᱫᱚ ᱵᱟᱲᱜᱮ ᱠᱚ ᱢᱮᱱᱟᱜ ᱜᱮᱭᱟ ᱨᱚᱦᱚᱭ ᱛᱮ ᱵᱟᱠᱤ ᱫᱟᱜ ᱠᱚ ᱟᱹᱣᱨᱤᱜᱼᱟ ᱚᱱᱠᱟ᱾ ᱚᱱᱠᱟ ᱫᱚ ᱚᱱᱠᱟ ᱴᱷᱤᱠ ᱮᱠᱴᱟ ᱫᱚ ᱵᱟᱭ ᱫᱟᱜ ᱮᱫᱟ ᱦᱟᱞᱠᱟ ᱦᱟᱞᱠᱟ ᱜᱮ ᱫᱟᱜ ᱫᱟᱭ᱾
ᱦᱮᱸ ᱦᱮᱸ᱾
ᱟᱪᱪᱟ ᱢᱤᱫᱴᱤᱱ ᱢᱟᱱᱮ ᱟᱹᱞᱤᱧ ᱠᱟᱹᱴᱤᱡ ᱵᱟᱲᱟᱭ ᱨᱮᱱᱟᱜ ᱦᱚᱸ ᱢᱮᱱᱟᱜᱼᱟ᱾ ᱟ ᱱᱚᱜ ᱱᱚᱣᱟ ᱡᱮ ᱧᱮᱞ ᱵᱮᱱ ᱱᱚᱜᱼᱚᱭ ᱵᱟᱯᱞᱟ ᱨᱮᱛᱚ ᱪᱟᱹᱰᱤ ᱠᱩᱴᱟᱹᱢ ᱢᱮᱱᱛᱮ ᱢᱤᱫᱴᱤᱡ ᱡᱤᱱᱤᱥ ᱵᱚᱱ ᱵᱟᱲᱟᱭ ᱜᱮᱭᱟ ᱥᱮ᱾
ᱦᱳᱭ ᱦᱳᱭ᱾
ᱡᱮ ᱢᱤᱫᱴᱮᱱ ᱪᱟᱹᱰᱤ ᱠᱩᱴᱟᱹᱢ ᱥᱮ ᱪᱟᱹᱰᱤ ᱮᱯᱮᱢ ᱪᱟᱯᱟᱞ ᱦᱩᱭᱩᱜᱼᱟ ᱢᱮᱱᱛᱮ᱾ ᱟᱫᱚ ᱱᱚᱣᱟ ᱛᱤᱱ ᱥᱚᱢᱚᱭ ᱠᱚ ᱠᱚᱨᱟᱣᱟ ᱟᱨ ᱵᱟᱝ ᱪᱮᱫᱟᱜ ᱠᱚ ᱠᱚᱨᱟᱣᱟ ᱱᱚᱣᱟ ᱠᱟᱹᱴᱤᱡ ᱡᱩᱫᱤ ᱵᱮᱱ ᱞᱟᱹᱭ ᱫᱟᱲᱮᱭᱟᱞᱤᱧ ᱠᱷᱟᱱ ᱠᱟᱹᱴᱤᱡ ᱵᱮᱥ ᱦᱩᱭ ᱠᱚᱜ᱾ ᱠᱮᱥᱮ ᱢᱟᱱᱮ ᱟᱸᱡᱚᱢ ᱨᱮᱱᱟᱜ ᱦᱚᱸ ᱛᱚ ᱞᱟᱹᱠᱛᱤ ᱢᱮᱱᱟᱜ ᱜᱮᱭᱟ᱾
ᱦᱳᱭ ᱦᱳᱭ᱾
ᱟᱫᱚ ᱛᱤᱱᱟᱹᱜ ᱜᱟᱱ ᱟᱵᱮᱱ ᱵᱮᱱ ᱵᱟᱲᱟᱭᱟ, ᱛᱟᱨᱯᱚᱨᱮ ᱫᱮᱠᱷᱮᱜ ᱟᱹᱞᱤᱧ ᱛᱤᱱᱟᱹᱜ ᱜᱟᱱ ᱦᱟᱸᱜ ᱞᱤᱧ ᱵᱟᱲᱟᱭ᱾
ᱦᱳᱭ ᱟᱹᱞᱤᱧ ᱦᱚᱸ ᱵᱮᱥᱤ ᱮᱠᱴᱟ ᱫᱚ ᱵᱟᱹᱞᱤᱧ ᱵᱟᱲᱟᱭᱟ᱾ ᱪᱮᱫᱮ ᱞᱮᱠᱟ ᱪᱟᱹᱰᱤ ᱠᱩᱴᱟᱹᱢ ᱫᱚ ᱦᱩᱭᱩᱜᱼᱟ ᱡᱟᱦᱟᱸ ᱵᱟᱯ ᱯᱚᱨ ᱡᱚᱠᱷᱚᱱ ᱡᱟᱶᱟᱭ ᱵᱟᱹᱦᱩ ᱚᱲᱟᱜ ᱛᱮᱠᱚ ᱟᱹᱜᱩᱭᱮᱭᱟ᱾
ᱦᱮᱸ ᱦᱮᱸ᱾
ᱦᱳᱭ ᱚᱸᱰᱮ ᱜᱮᱥᱮ ᱪᱟᱹᱰᱤ ᱠᱩᱴᱟᱹᱢ ᱫᱚ ᱦᱩᱭᱩᱜᱼᱟ?
ᱦᱮᱸ ᱦᱮᱸ ᱦᱮᱸ ᱟᱨ ᱟᱹᱞᱤᱧ ᱦᱚᱸ ᱱᱚᱝᱠᱟ ᱱᱚᱝᱠᱟ ᱞᱤᱧ ᱵᱟᱲᱟᱭᱟ ᱪᱟᱹᱰᱤ ᱠᱩᱴᱟᱹᱢ ᱫᱚ ᱮᱠᱪᱩᱞ ᱫᱚ ᱢᱟᱱᱮ ᱠᱚᱲᱟ ᱜᱤᱫᱽᱨᱟᱹ ᱥᱮ ᱡᱟᱶᱟᱭ ᱠᱚᱲᱟ ᱯᱟᱥᱟᱴᱟ ᱨᱮᱜᱮ ᱛᱚ ᱦᱳᱭᱳᱜ ᱛᱟᱵᱚᱱᱟ᱾ ᱟᱨ ᱦᱚᱭ ᱚᱱᱟ ᱫᱚ ᱮᱢᱚᱜ ᱞᱟᱜᱟᱜᱼᱟ ᱵᱟᱹᱦᱩ ᱠᱩᱲᱤ ᱥᱮ ᱛᱤᱨᱞᱟᱹ ᱦᱚᱯᱚᱱ ᱠᱚ ᱮᱢᱚᱜᱼᱟ ᱟᱫᱚ ᱩᱱ ᱚᱠᱛᱚ ᱦᱚᱭ ᱚᱸᱰᱮ ᱵᱮᱱ ᱞᱚᱠᱠᱷᱚ ᱟᱠᱟᱫᱟ ᱮᱢᱚᱜ ᱥᱳᱢᱳᱭ ᱧᱮᱞ ᱵᱮᱱ ᱦᱚᱜ ᱚᱸᱰᱮ ᱠᱤᱱᱛᱩ ᱡᱟᱦᱟᱸ ᱠᱚ ᱡᱟᱦᱟᱸ ᱞᱮᱠᱟᱜᱮ ᱠᱤᱱᱛᱩ ᱥᱟᱱᱛᱟᱲᱟᱜ ᱨᱟᱹᱭᱞᱤᱛ ᱞᱮᱠᱟᱛᱮ ᱟᱞᱟᱫᱟ ᱦᱩᱭ ᱫᱟᱲᱮ ᱟᱛᱟᱵᱚᱱᱟ ᱠᱤᱱᱛᱩ ᱡᱚᱛᱚ ᱟᱹᱞᱤᱧ ᱞᱤᱧ ᱵᱟᱲᱟᱭᱟ ᱦᱚᱭ ᱚᱸᱰᱮ ᱧᱮᱞ ᱵᱮᱱ ᱜᱚᱭᱴᱷᱟ ᱡᱟᱦᱟᱸ ᱫᱚ ᱚᱱᱮ ᱜᱩᱨᱤᱡ ᱠᱚ ᱜᱚᱭᱴᱷᱟ ᱞᱟᱜᱟᱜᱼᱟ ᱛᱟᱨᱯᱚᱨ ᱠᱷᱟᱹᱡᱟᱹᱲᱤ ᱱᱚᱜᱼᱱᱟ ᱠᱚ ᱮᱢᱟᱱ ᱮᱢᱟᱱ ᱟᱨ ᱟᱨᱚ ᱟᱹᱰᱤᱜᱟᱱ ᱠᱤᱪᱷᱩ ᱠᱚ ᱮᱯᱮᱢ ᱪᱟᱯᱟᱞᱟ, ᱟᱫᱚ ᱱᱚᱣᱟ ᱮ ᱮᱯᱮᱢ ᱪᱟᱯᱟᱞ ᱨᱮᱱᱟᱜ ᱡᱚᱛᱚᱴᱟ ᱟᱞᱤᱧ ᱞᱤᱧ ᱵᱟᱲᱟᱭᱟ᱾ ᱡᱮ ᱵᱟᱝᱢᱟ ᱱᱚᱭᱟ ᱫᱚ ᱮ ᱦᱟᱸᱜ ᱚᱸᱰᱮ ᱡᱮ ᱛᱤᱨᱞᱟᱹ ᱦᱚᱯᱚᱱ ᱥᱮ ᱢᱤᱫᱴᱤᱱ ᱵᱟᱹᱦᱩ ᱠᱩᱲᱤ ᱥᱮ ᱢᱤᱫᱴᱤᱱ ᱠᱩᱲᱤ ᱜᱤᱫᱽᱨᱟᱹ ᱦᱟᱸᱜ ᱟᱠᱚ ᱚᱲᱟᱜ ᱨᱮᱭ ᱛᱟᱦᱮᱸ ᱠᱟᱱ ᱜᱚᱜᱚ ᱵᱟᱵᱟ ᱚᱲᱟᱜ ᱨᱮ ᱦᱳᱭ ᱚᱸᱰᱮ ᱚᱱᱮ ᱡᱮ ᱦᱟᱸᱜ ᱩᱱᱟᱹᱜ ᱫᱤᱱ ᱫᱷᱚᱨᱮ ᱵᱷᱚᱨᱚᱱ ᱯᱳᱥᱚᱱ ᱥᱟᱱᱟᱢᱟᱜ ᱜᱮᱥᱮᱭ ᱤᱭᱟᱹᱣ ᱠᱟᱫᱮᱭᱟ ᱦᱟᱸᱜ
ᱦᱳᱭ ᱦᱳᱭ᱾
ᱟᱫᱚ ᱱᱚᱣᱟ ᱮᱯᱮᱢ ᱪᱟᱯᱟᱞ ᱨᱮᱭᱟᱜ ᱫᱚ ᱱᱚᱣᱟ ᱜᱮ ᱠᱟᱨᱚᱱ ᱞᱤᱧ ᱢᱚᱱᱮᱭᱟ ᱟᱹᱞᱤᱧ ᱮᱨᱯᱚᱨ ᱛᱤᱱᱟᱹᱜ ᱜᱟᱱ ᱦᱟᱸᱜ ᱦᱳᱭᱱᱟ ᱟᱵᱮᱱ ᱛᱚ ᱵᱮᱱ ᱞᱟᱹᱭ ᱜᱮᱭᱟ ᱦᱟᱸᱜ ᱩᱸ ᱡᱮ ᱦᱳᱭᱱᱟ ᱮᱯᱮᱢ ᱪᱟᱯᱟᱞ ᱫᱚ ᱱᱚᱝᱠᱟ ᱱᱚᱣᱟ ᱞᱟᱹᱜᱤᱫ ᱛᱮᱠᱚ ᱠᱚᱨᱟᱣᱟ ᱡᱮ ᱦᱳᱭᱱᱤ ᱡᱮ ᱮᱨᱯᱳᱨ ᱠᱷᱚᱱᱟᱜ ᱫᱚ ᱚᱸᱰᱮ ᱡᱟᱶᱟᱭ ᱜᱤᱫᱽᱨᱟᱹ ᱥᱮ ᱡᱟᱶᱟᱭ ᱚᱲ ᱲᱟᱜ ᱨᱮᱜᱮ ᱡᱚᱛᱚ ᱠᱤᱪᱷᱩ ᱛᱟᱭ ᱦᱩᱭᱩᱜ ᱛᱟᱭᱟ ᱠᱟᱹᱢᱤ ᱠᱟᱡᱽ ᱫᱚ ᱱᱚᱜᱼᱚᱭ ᱡᱮᱢᱚᱱ ᱜᱩᱡᱩᱜ ᱨᱮ ᱦᱚᱭ ᱚᱸᱰᱮᱜᱮ ᱵᱷᱟᱸᱰᱟᱱ ᱦᱳᱭᱳᱜ ᱛᱟᱭᱟ ᱚᱱᱟ ᱞᱟᱹᱜᱤᱫ ᱛᱮ ᱱᱚᱜᱼᱚᱭ ᱟᱭᱟᱜ ᱡᱟᱦᱟᱸ ᱛᱤᱱᱟᱹᱜ ᱵᱷᱚᱨᱚᱱ ᱯᱥᱚᱱ ᱨᱮᱭᱟᱜ ᱠᱷᱚᱨᱚᱪ-ᱠᱷᱚᱨᱚᱪ ᱠᱷᱚᱨᱚᱪ ᱠᱚ ᱱᱚᱜᱼᱚᱭ ᱡᱮ ᱜᱚᱭᱴᱷᱟ ᱠᱚ᱾ ᱯᱚᱭᱥᱟ ᱠᱚ ᱠᱤᱪᱷᱩ ᱢᱚᱲ ᱴᱟᱠᱟ ᱥᱮ ᱛᱤᱱᱟᱹᱜ ᱡᱟᱦᱟᱸ ᱫᱚ ᱮᱢ ᱪᱟᱯᱟᱞ ᱦᱩᱭᱩᱜᱼᱟ ᱵᱟᱨᱭᱟ ᱢᱟᱺᱡᱷᱤ ᱛᱟᱞᱟᱛᱮ ᱮᱸᱜ ᱱᱚᱜᱱᱟ ᱠᱚ ᱚᱱᱮ ᱡᱮ ᱮᱸ ᱢᱤᱫ ᱜᱤᱫᱽᱨᱟᱹ ᱠᱷᱚᱱᱮ ᱦᱟᱨᱟ ᱠᱮᱫᱮᱭᱟ ᱦᱚᱡᱱᱟ ᱞᱟᱹᱜᱤᱫ ᱛᱮ ᱢᱚᱬᱮ ᱴᱟᱠᱟ ᱫᱚ ᱾
ᱟᱨ ᱜᱚᱭᱴᱷᱟ ᱫᱚ ᱚᱱᱮ ᱡᱮ ᱮᱥ ᱥᱤ ᱮᱸ ᱰᱟᱝᱨᱤ ᱢᱮᱨᱚᱢ ᱠᱚᱠᱚ ᱟᱹᱥᱩᱞ ᱞᱮᱫ ᱠᱚᱣᱟᱭ ᱥᱮ ᱫᱚᱦᱚ ᱞᱮᱫ ᱠᱚᱣᱟᱭ ᱦᱚᱡᱱᱟ ᱞᱟᱹᱜᱤᱫ ᱛᱮ ᱜᱚᱭᱴᱷᱟ ᱠᱚᱦᱚᱸ᱾ ᱠᱷᱟᱹᱡᱟᱹᱲᱤ ᱠᱚᱦᱚᱸ ᱦᱚᱱᱠᱟ ᱜᱮ ᱢᱤᱼᱢᱤᱴᱮᱱ ᱵᱷᱟᱜᱽ ᱢᱮᱱᱟᱜᱼᱟ, ᱦᱚᱡᱱᱟ ᱠᱟᱨᱚᱱ ᱛᱮ ᱡᱮ ᱩᱱᱤ ᱠᱩᱲᱤ ᱜᱤᱫᱽᱨᱟᱹ ᱥᱮ ᱛᱤᱨᱞᱟᱹ ᱦᱚᱯ ᱠᱚᱱᱟᱜ ᱫᱚᱯ ᱠᱟᱹᱢᱤ ᱪᱟᱭᱮᱥ ᱫᱚ ᱟᱫᱚ ᱚᱸᱰᱮ ᱡᱟᱶᱟᱭ ᱚᱲᱟᱜ ᱨᱮᱜᱮ ᱦᱩᱭᱩᱜ ᱛᱟᱭᱟ ᱱᱚᱸᱰᱮ ᱠᱷᱚᱱᱟᱜ ᱫᱚ ᱮᱠᱮᱵᱟᱨᱮ ᱠᱚ ᱮᱠᱮᱵᱟᱨᱮ ᱡᱚᱛᱚ ᱠᱚ ᱮᱢ ᱮᱢᱟ ᱫᱮᱭᱟ ᱠᱚ ᱡᱟᱦᱟᱸᱭ ᱜᱤᱫᱽᱨᱟᱹ ᱚᱲᱟᱜ ᱯᱟᱥᱴᱟ ᱡᱚᱛᱚ ᱠᱚ ᱮᱢᱟᱫ ᱠᱚᱣᱟ ᱠᱚ ᱾ ᱦᱩᱜ ᱚᱱᱟ ᱪᱤᱠᱟᱹ ᱦᱳᱭ ᱚᱸᱰᱮ ᱜᱮ ᱦᱚᱜ ᱱᱤᱭᱟᱜ ᱫᱚ ᱱᱚᱜᱼᱚᱭ ᱵᱷᱟᱸᱰᱟᱱ ᱥᱮ ᱩᱢᱩᱜ ᱡᱟᱦᱟᱱᱟᱜ ᱨᱮᱜᱮ ᱦᱳᱭ ᱚᱸᱰᱮ ᱜᱮ ᱡᱚᱛᱚ ᱠᱟᱭ ᱡᱚᱛᱚ ᱠᱤᱪᱷᱩ ᱠᱟᱹᱢᱤ ᱠᱟᱹᱡ ᱫᱚ ᱦᱩᱭᱩᱜ ᱛᱟᱭᱟ ᱦᱮᱸ ᱥᱮ ᱵᱟᱝ?
ᱦᱳᱭ ᱦᱳᱭ ᱾
ᱦᱮᱸ ᱟᱹᱞᱤᱧ ᱦᱚᱸ ᱦᱚᱜ ᱤᱧ ᱠᱟᱱ ᱦᱚᱱᱱᱟ ᱜᱮᱞᱤᱧ ᱢᱚᱱᱮᱭᱟ ᱡᱮ ᱱᱚᱣᱟ ᱠᱟᱨᱚᱱ ᱛᱮ ᱦᱳᱭᱛᱳ ᱦᱩᱭ ᱫᱟᱲᱮᱭᱟᱜᱼᱟ ᱮᱨᱯᱚᱨᱮ ᱩᱱᱟᱹᱜᱴᱟ ᱥᱚᱴᱷᱤᱠ ᱛᱚ ᱟᱨ ᱵᱟᱹᱞᱤᱧ ᱵᱟᱲᱟᱭᱟ ᱾
ᱟᱹᱞᱤᱧ ᱦᱚᱸ ᱩᱱᱟᱹᱜ ᱮᱠᱴᱟ ᱚᱱᱟ ᱠᱚ ᱫᱤᱠ ᱛᱮ ᱵᱟᱲᱟᱭ ᱵᱟᱹᱱᱩᱜᱼᱟ᱾
ᱦᱮᱸ ᱦᱮᱸ ᱾
ᱠᱟᱨᱚᱱ ᱚᱱᱟ ᱠᱚ ᱵᱟᱝ ᱧᱮᱞ ᱵᱟᱲᱟ ᱞᱮᱠᱷᱟᱱ ᱵᱟᱝ ᱴᱷᱟᱣᱠᱟᱹ ᱧᱮᱞ ᱜᱚᱴᱚ ᱞᱮᱠᱷᱟᱱ ᱫᱚ ᱵᱟᱝ ᱵᱩᱡᱩᱜᱼᱟ ᱥᱮ ᱡᱟᱦᱟᱱᱟᱜ
ᱦᱮᱸ ᱵᱟᱝ ᱵᱩᱡᱟᱹᱜᱚᱜᱼᱟ, ᱦᱮᱸ ᱟᱨ ᱦᱚᱱᱠᱟ ᱞᱮᱠᱟᱛᱮ ᱢᱚᱴᱟᱢᱩᱴᱤ ᱦᱟᱯᱲᱟᱢ ᱠᱚ ᱥᱟᱶ ᱮᱸ ᱩᱱᱠᱩ ᱡᱟᱦᱟᱸᱭ ᱦᱟᱸᱜ ᱠᱟᱱ ᱛᱟᱵᱚᱱᱟ, ᱠᱚ ᱦᱩᱱᱠᱩ ᱥᱟᱶ ᱤᱱᱠᱟᱹ ᱫᱚ ᱢᱳᱴᱟᱢᱩᱴᱤ, ᱫᱩᱨᱩᱵ ᱦᱮᱸ ᱦᱮᱸ ᱾ ᱮᱜ ᱵᱩᱡ ᱫᱟᱲᱮᱭᱟᱜᱼᱟᱢ ᱾
ᱠᱮᱴᱚᱬᱮ ᱵᱟᱝ ᱦᱩᱭᱩᱜᱼᱟ ᱡᱮ ᱟᱢᱮᱢ ᱠᱚᱨᱟᱣ ᱫᱟ ᱯᱟᱨᱚᱢ ᱫᱟᱲᱮᱭᱟᱜ ᱟᱢ, ᱚᱱᱠᱟᱱᱟᱜ ᱢᱤᱫᱴᱮᱱ
ᱦᱮᱸ,
ᱦᱩᱸ ᱦᱩᱸ ᱟᱫᱚ ᱾ ᱦᱳᱱ ᱱᱟᱛᱮ ᱟᱹᱞᱤᱧ ᱦᱚᱸ ᱢᱟᱡᱷᱮ ᱢᱚᱫᱷᱮ ᱦᱳᱱ ᱱᱟᱛᱮ ᱟᱵᱚᱣᱟᱜ ᱡᱟᱦᱟᱸ ᱨᱟᱹᱭ ᱨᱤᱛ ᱠᱟᱱ ᱛᱟᱵᱚᱱᱟ ᱾ ᱚᱱᱟᱠᱚ ᱮᱸ ᱧᱮᱞ ᱥᱟᱱᱟ ᱟᱨ ᱫᱚ ᱟᱹᱰᱤ ᱡᱳᱨ ᱜᱮ ᱢᱮᱱᱟᱜ ᱛᱟᱹᱞᱤᱧᱟ ᱾ ᱡᱮ ᱪᱮᱜ ᱞᱮᱠᱟ ᱵᱷᱟᱵᱛᱮ ᱠᱚ ᱠᱚᱨᱟᱣ ᱫᱟ ᱥᱮ ᱪᱮᱫᱟᱜ ᱠᱚ ᱠᱚᱨᱟᱣ ᱫᱟ ᱾ ᱟᱫᱚ ᱱᱚᱣᱟ ᱦᱚᱸ ᱟᱹᱞᱤᱧ ᱟᱹᱰᱤ ᱵᱷᱟᱞᱤᱧ ᱵᱩᱡᱽ ᱠᱤᱭᱟ ᱫᱚ ᱦᱚᱴᱟᱛ ᱟᱨᱚ ᱱᱚᱝᱠᱟ ᱮᱱᱟᱝ ᱠᱷᱚᱱᱟᱜ ᱜᱮᱛᱚ ᱢᱚᱴᱟᱢᱩᱴᱤ ᱵᱚᱭᱦᱟ ᱠᱚ ᱥᱟᱶ, ᱥᱮ ᱜᱟᱛᱮ ᱠᱚ ᱥᱟᱶ, ᱥᱮ ᱫᱟᱫᱟ ᱛᱟᱠᱚ ᱥᱟᱶ ᱛᱚ ᱨᱚᱲ ᱜᱚᱞᱯᱚ ᱛᱚ ᱦᱩᱭᱩᱜ ᱠᱟᱱ ᱜᱮᱭᱟ ᱛᱚ, ᱮᱸ ᱨᱚᱲ ᱨᱚᱲᱛᱮ ᱟᱹᱰᱤ ᱠᱤᱪᱷᱩ ᱜᱮ ᱱᱚᱝᱠᱟᱱᱟᱜ ᱜᱚᱞᱯᱚ ᱜᱟᱞᱚᱪ ᱢᱟᱞ ᱜᱟᱞᱚᱪ ᱜᱟᱞᱢᱟᱨᱟᱣ ᱠᱚᱫᱚ ᱦᱩᱭᱩᱜ, ᱠᱟᱱᱟ ᱠᱟᱱ ᱜᱮᱭᱟ, ᱟᱨ ᱦᱚᱴᱟᱛ ᱠᱚᱨᱮ ᱱᱚᱣᱟ ᱞᱤᱧ ᱫᱤᱥᱟᱹ ᱜᱚᱫ ᱠᱮᱭᱟ ᱡᱮ ᱱᱚᱣᱟ ᱫᱚ ᱢᱤᱫᱴᱮᱱ ᱵᱷᱟᱞᱤ ᱤᱭᱟᱹ ᱠᱟᱱᱟ ᱛᱟᱞᱦᱮ, ᱮᱸ ᱢᱤᱫᱴᱤᱱ ᱪᱮᱞᱠᱟ ᱚᱠᱟ ᱥᱮᱱ ᱪᱮᱜ ᱞᱮᱠᱟ ᱠᱟᱱᱟ ᱥᱮ ᱪᱮᱞ ᱪᱮᱫᱟᱜ ᱵᱚᱱ ᱠᱚᱨᱟᱣ ᱱᱚᱣᱟ ᱫᱚ ᱚᱵᱚᱥᱥᱳᱭ ᱵᱟᱲᱟᱭ ᱨᱮᱱᱟᱜ ᱫᱚᱨ, ᱠᱟᱨ ᱠᱟᱱ ᱛᱟᱵᱚᱱ ᱜᱮᱭᱟ ᱾
ᱦᱳᱭ ᱦᱳᱭ,
ᱦᱮᱸ ᱟᱫᱚ ᱦᱳᱡᱱᱟ ᱾ ᱥᱮ ᱦᱚᱴᱟᱛ ᱠᱚᱞᱤᱧ ᱢᱮᱱ ᱫᱟ ᱱᱚᱣᱟ ᱤᱫᱤ ᱠᱟᱛᱮᱫ ᱡᱩᱫᱤ ᱜᱚᱞᱯᱚ ᱜᱟᱞᱢᱟᱨᱟᱣ ᱦᱩᱭᱩᱜᱼᱟ ᱛᱟᱞᱦᱮ ᱠᱟᱹᱴᱤᱡ ᱵᱷᱟᱞᱤ ᱵᱩᱡᱷᱟᱹᱜᱼᱟ ᱾ ᱡᱮ ᱱᱚᱣᱟ ᱫᱚ ᱱᱚᱣᱟ ᱠᱟᱣ ᱠᱟᱨᱚᱱ ᱠᱟᱱᱟ ᱾
ᱦᱮᱸ ᱮᱠᱪᱚᱞᱤ ᱵᱟᱲᱟᱭ ᱠᱟᱜ ᱫᱚ ᱫᱚᱨᱠᱟᱨ ᱠᱟᱱᱟ ᱦᱟᱯᱮᱱ ᱫᱤᱱ ᱨᱮ ᱮᱴᱠᱮᱴᱚᱲᱮ ᱨᱮᱠᱚ ᱵᱟᱝ ᱦᱩᱭᱩᱜᱼᱟ ᱾
ᱦᱮᱸ ᱦᱮᱸ ᱾
ᱢᱟᱱᱮ ᱡᱟᱦᱟᱸᱭ ᱦᱮᱸ ᱦᱮᱸ ᱞᱟᱹᱭᱵᱤᱱ?
ᱮ ᱦᱮᱸ ᱾ ᱟᱨ ᱧᱮᱞ ᱵᱮᱱ ᱪᱟᱹᱰᱤ ᱠᱩᱴᱟᱹᱢ ᱥᱚᱢᱚᱭ ᱠᱤᱱᱛᱩ ᱡᱟᱦᱟᱸ ᱞᱮᱠᱟ ᱵᱷᱟᱸᱰᱟᱱ ᱥᱚᱢᱚᱭ ᱵᱚᱱ ᱠᱩᱴᱟᱹᱢ ᱠᱚᱣᱟ, ᱦᱮᱸ ᱚᱱᱠᱟ ᱜᱮ ᱠᱤᱱᱛᱩ ᱠᱩᱴᱟᱹᱢ ᱫᱚ ᱦᱩᱭᱩᱜᱼᱟ᱾
ᱫᱚ ᱦᱩᱭᱩᱜᱼᱟ ᱚᱱᱠᱟ ᱜᱮ,
ᱦᱮᱸ ᱦᱮᱸ ᱠᱟᱨᱚᱱ ᱚᱱᱮ ᱡᱮ ᱚᱱᱮ ᱡᱮᱠᱚ ᱢᱮᱱ ᱠᱟᱫᱟ ᱡᱮ ᱱᱩᱭ ᱠᱩᱲᱤ ᱜᱤᱫᱽᱨᱟᱹ, ᱦᱚᱲᱟᱜ ᱥᱮ ᱱᱩᱭ ᱵᱟᱹᱟᱦᱩ ᱠᱩᱲᱤᱭᱟᱜ ᱫᱚ ᱚᱸᱰᱮ ᱜᱮ ᱦᱟᱸᱜ ᱜᱚᱡ ᱨᱮ ᱜᱩᱨᱩ ᱨᱮᱫᱚ ᱠᱟᱹᱢᱤ ᱠᱚᱼᱟ, ᱳ ᱛᱟᱭᱟ ᱛᱚ ᱵᱷᱟᱸᱰᱟᱱ ᱨᱮ, ᱟᱫᱚ ᱦᱡᱽ ᱤᱱᱟᱛᱮ ᱚᱱᱠᱟ ᱜᱮ ᱦᱟᱸᱜ ᱠᱩᱴᱟᱹᱢ ᱦᱚᱸ ᱦᱩᱭᱩᱜ ᱠᱟᱱᱟ ᱾ᱟᱨ ᱡᱟᱦᱟᱸᱠᱟ ᱡᱟᱦᱟᱸ ᱜᱚᱡ ᱜᱩᱨ ᱨᱮ ᱦᱩᱭᱩᱜᱼᱟ ᱦᱩᱸ
ᱢᱟᱱᱮ ᱱᱚᱸᱰᱮ ᱠᱷᱚᱱ ᱫᱚ ᱩᱱᱤ ᱠᱚ ᱵᱤᱫᱟᱹᱭ ᱠᱮᱫᱮᱭᱟ ᱤᱱᱟᱹ ᱠᱷᱟᱹᱛᱤᱨ ᱛᱮ ᱚᱱᱠᱟ ᱡᱟᱹᱱᱤᱡᱼᱟ᱾
ᱦᱮᱸ ᱦᱮᱸ, ᱟᱹᱞᱤᱧ ᱦᱚᱸ ᱚᱱᱟ ᱜᱮᱞᱤᱧ ᱢᱚᱱᱮᱭᱟ,
ᱦᱩᱸ,
ᱦ ᱦᱮ ᱛᱚ
ᱡᱟᱭᱦᱳᱠ ᱱᱤᱭᱟᱹ ᱠᱷᱟᱴᱚ ᱢᱟᱪᱷᱟᱛᱮ ᱱᱤᱭᱟᱹ ᱜᱮᱞᱟᱝ ᱨᱚᱯᱚᱲ ᱮᱱᱟ ᱱᱤᱭᱟᱹᱜᱮ ᱠᱟᱹᱴᱤᱡ ᱵᱷᱟᱜᱤ ᱵᱩᱡ ᱮᱱᱟ᱾
ᱦᱳᱭ ᱦᱳᱭ, ᱟᱨᱚ ᱵᱟᱲᱟᱭ ᱡᱚᱝ ᱦᱚᱸ ᱦᱩᱭᱱᱟ ᱱᱮ ᱦᱚᱲ ᱦᱚᱸ ᱢᱟᱥᱮ ᱟᱢ ᱡᱟᱦᱟᱸ ᱛᱤᱱᱟᱹᱜ ᱮᱢ ᱞᱟᱹᱭ ᱠᱮᱫ᱾ ᱢᱟᱱᱮ ᱤᱧᱦᱚᱸ ᱠᱟᱹᱴᱤᱡ ᱤᱧ ᱵᱩᱡᱽ ᱠᱮᱫᱟ ᱡᱮ, ᱱᱤᱭᱟᱹ ᱱᱤᱭᱟᱹ ᱠᱷᱮᱛᱨᱮ ᱱᱚᱣᱟ ᱠᱚ ᱠᱚᱨᱟᱣᱟ,
ᱦᱮᱸ ᱦᱮᱸ ᱟᱨ ᱚᱸᱰᱮ ᱚᱱᱮ ᱥᱟᱯᱟᱵ ᱠᱚ ᱪᱮᱫ ᱠᱚ ᱞᱟᱜᱟᱣ ᱫᱟᱲᱮᱭᱟᱜᱼᱟ, ᱚᱱᱮ ᱡᱮᱢᱚᱱ ᱪᱩᱯ ᱪᱩᱠᱟᱹᱜ ᱨᱮ ᱪᱩᱠᱟᱹᱜ ᱪᱩᱠᱟᱹᱜ ᱠᱚ ᱛᱟᱦᱮᱱᱟ ᱩᱱ ᱥᱚᱢᱚᱭ ᱦᱩᱸᱻ ᱟᱫᱚ ᱩᱱᱟᱹᱜ ᱴᱟ ᱫᱚ ᱟᱹᱞᱤᱧ ᱦᱚᱸ ᱵᱟᱹᱞᱤᱧ ᱵᱟᱲᱟᱭᱟ ᱡᱟᱠ ᱧᱮᱞ ᱡᱟᱦᱟᱸ ᱞᱮᱠᱟ ᱞᱤᱧ ᱧᱮᱞ ᱟᱠᱟᱫ᱾
ᱦᱮᱸ᱾
ᱦᱚᱸ᱾ ᱡᱟᱭᱦᱳᱠ ᱦᱮᱸ ᱢᱟ ᱟᱨᱚ ᱱᱚᱝᱠᱟ ᱜᱮ ᱦᱟᱸᱜ ᱠᱷᱟᱴ ᱴᱚ ᱢᱮᱜ-ᱮ ᱟᱨᱚ ᱱᱚᱝᱠᱟ ᱜᱮ ᱜᱚᱨᱯᱚ ᱜᱟᱞᱚᱪ ᱜᱟᱞᱢᱟᱨᱟᱣ ᱦᱩᱭᱩᱜ ᱜᱮᱭᱟ ᱦᱟᱸᱜ᱾
ᱠᱚ ᱫᱚ ᱦᱩᱭᱩᱜ ᱜᱮᱭᱟ᱾
ᱦᱩᱸ ᱦᱩᱸ᱾
ᱟᱨ ᱡᱟᱦᱟᱸ ᱞᱤᱧ ᱞᱟᱹᱭᱮᱫ ᱛᱟᱦᱮᱸᱫ ᱡᱮᱢᱚᱱ ᱥᱟᱵ ᱠᱟᱜ ᱢᱮ, ᱮᱸ ᱥᱟᱵ ᱠᱟᱜ ᱵᱮᱱ ᱮᱸ ᱡᱮᱢᱚᱱ ᱢᱟᱱᱮ ᱟᱵᱚ ᱡᱟᱦᱟᱸ ᱡᱟᱦᱮᱨ ᱠᱚᱵᱚᱱ ᱵᱚᱸᱜᱟᱜ ᱜᱮ, ᱦᱮᱸ ᱥᱮ? ᱚᱱᱟ ᱠᱚᱨᱮ ᱡᱟᱦᱟᱸᱭ ᱟᱵᱚᱨᱮᱱ ᱵᱚᱸᱜᱟ ᱵᱩᱲᱩ ᱥᱟᱫᱚᱢ ᱟᱛᱮᱫ ᱠᱚ ᱦᱤᱡᱩᱜ ᱫᱚ, ᱩᱱᱠᱩ ᱫᱚ ᱦᱟᱸᱜ ᱠᱷᱟᱱ ᱢᱟᱱᱮ ᱡᱟᱦᱟᱸᱭᱟᱜ ᱫᱚ ᱢᱟᱢᱟ ᱚᱲᱟᱜ ᱡᱮᱢᱚᱱ ᱩᱱᱤ ᱠᱩᱲᱤ ᱜᱤᱫᱽᱨᱟᱹ ᱵᱚᱱ ᱜᱚᱝ ᱠᱮᱫᱮᱭᱟ ᱟᱡᱨᱮᱱ ᱠᱚᱲᱟ ᱜᱤᱫᱽᱨᱟᱹ ᱠᱚ ᱟᱵᱚ ᱴᱷᱮᱱ ᱦᱚᱸ ᱩᱱᱠᱩ ᱫᱟᱲᱮ ᱨᱮᱱᱟᱜ ᱫᱟᱣ ᱠᱚ ᱧᱟᱢᱟ ᱥᱮ᱾
ᱦᱮᱸ ᱦᱮᱸ ᱦᱮᱸ ᱦᱮᱸ᱾
ᱩᱱᱠᱩ ᱚᱱᱟ ᱪᱤᱠᱟᱹ ᱛᱮᱠᱚ ᱧᱟᱢᱟ ᱱᱚᱰᱮ᱾ ᱚᱱᱟ ᱠᱟᱹᱴᱤᱡ ᱡᱩᱫᱤ ᱵᱮᱱ ᱞᱟᱹᱭ ᱟᱹᱞᱤᱧᱟᱹ ᱡᱩᱫᱤ ᱵᱮᱱ ᱵᱟᱲᱟᱭ ᱠᱷᱟᱱ᱾
ᱮ ᱦᱮᱸ ᱮᱸ ᱵᱟ ᱱᱚᱜᱼᱚᱭ ᱵᱟᱦᱟ ᱥᱚᱦᱚᱨᱟᱭ ᱨᱮᱥᱮ
ᱦᱳᱭ ᱵᱟᱦᱟ ᱥᱚᱨᱦᱟᱭ ᱨᱮᱫᱚ ᱵᱟᱝ ᱵᱟᱦᱟ ᱢᱟᱜ ᱢᱚᱬᱮ ᱠᱚᱨᱮᱜ᱾
ᱦᱮᱸ ᱵᱟᱦᱲᱟ ᱵᱟᱦᱟ ᱢᱟᱜ ᱢᱚᱬᱮ ᱠᱚᱨᱮ, ᱟᱫᱚ ᱚᱱᱮ ᱡᱮ ᱦᱟᱸᱜ ᱩᱸᱜ ᱮᱸᱜ ᱱᱚᱸᱰᱮ ᱦᱟᱸᱜ ᱵᱚᱱ ᱟᱹᱜᱩ ᱠᱚᱭᱟ ᱟᱫᱚ ᱚᱱᱮ ᱦᱟᱸᱜ ᱵᱚᱸᱜᱟ ᱵᱩᱨᱩ ᱡᱚᱠᱷᱚᱱ ᱦᱟᱸᱜ ᱵᱚᱱ ᱠᱚᱨᱟᱣᱫᱟ ᱩᱱᱜᱮ ᱦᱟᱸᱜ ᱮᱸᱜ ᱦᱳᱭ ᱚᱱᱟ ᱦᱚᱸ ᱡᱮᱢᱚᱱ ᱵᱚᱸᱜᱟ ᱵᱩᱨᱩ ᱫᱚ ᱟᱵᱚ ᱫᱚ ᱢᱚᱬᱮ ᱠᱚ ᱛᱩᱨᱩᱭ ᱠᱚ ᱮᱸᱜ ᱛᱟᱨᱯᱚᱨᱮ ᱱᱩᱠ ᱠᱚ ᱦᱟᱯᱲᱟᱢ ᱠᱚ ᱟᱹᱰᱤ ᱠᱤᱪᱷᱩ ᱵᱚᱱ ᱧᱩᱢ ᱠᱚᱜᱮᱭᱟ ᱛᱚ ᱟᱫᱚ ᱩᱱ ᱥᱩᱢᱟᱹᱭ ᱜᱮ ᱩᱱᱠᱩ ᱦᱚᱸᱵᱚᱱ ᱧᱩᱢ ᱡᱷᱟᱜ ᱛᱚᱨᱟ ᱠᱚᱣᱟ᱾ ᱦᱮᱸ ᱢᱟᱱᱮ ᱧᱩᱢ ᱛᱚᱨᱟ ᱠᱚᱣᱟᱵᱚᱱ᱾ ᱟᱫᱚ ᱱᱚᱜᱼᱚ ᱱᱚᱝᱠᱟ ᱠᱟᱛᱮᱫ ᱜᱮ ᱩᱱᱤ ᱦᱚᱸᱵᱚᱱ ᱟᱯᱱᱟᱨᱮᱭᱟ ᱥᱮ ᱟᱵᱚᱨᱮᱱ ᱢᱤᱫᱴᱤᱱ ᱠᱟᱱᱟᱭ ᱥᱮ ᱱᱚᱜᱼᱚ ᱱᱚᱝᱠᱟ ᱠᱟᱛᱮᱜ ᱜᱮ ᱥᱮ ᱩᱱᱤ ᱦᱚᱸᱵᱚᱱ ᱵᱚᱸᱜᱟ ᱛᱟᱞᱟᱭᱮ ᱠᱟᱱᱟ ᱦᱟᱸᱜ᱾ ᱟᱫᱚ ᱩᱱᱤ ᱦᱚᱸᱵᱚᱱ ᱧᱩᱢ ᱡᱷᱟᱜ ᱠᱮᱫᱮ ᱜᱮ᱾
ᱦᱮᱸ ᱢᱟᱱᱮ ᱡᱟᱦᱟᱸ ᱪᱟᱹᱰᱤ ᱠᱩᱴᱟᱹᱢᱮ ᱦᱤᱡᱩᱜ ᱠᱟᱱᱟ ᱛᱚᱠᱷᱚᱱ ᱩᱱᱤ ᱡᱟᱶᱟᱭ ᱠᱚᱲᱟ ᱦᱚᱸᱵᱚᱱ ᱵᱚᱸᱜᱟ ᱛᱟᱞᱟᱭᱮ ᱠᱟᱱᱟ ᱚᱱᱟ ᱠᱟᱛᱷᱟᱧ ᱞᱟᱹᱭ
ᱦᱮᱸ ᱦᱮᱸ ᱦᱮᱸ᱾ ᱦᱮᱸ ᱩᱱᱤ ᱦᱟᱸᱜ ᱩᱱᱤ ᱦᱚᱸ ᱩᱱ ᱥᱚᱢᱚᱭ ᱩᱱ ᱥᱚᱢᱚᱭ ᱛᱚ ᱵᱚᱸᱜᱟ ᱵᱩᱨᱩ ᱫᱚ ᱦᱩᱭᱩᱜ ᱜᱮᱭᱟ ᱥᱮ᱾
ᱦᱳᱭ ᱵᱚᱸᱜᱟ ᱵᱩᱨᱩ ᱫᱚ ᱦᱩᱭᱩᱜ ᱠᱟᱱ ᱜᱮᱭᱟ ᱪᱟᱹᱰᱤ ᱴᱟᱸᱜᱟ ᱠᱷᱚᱱ ᱦᱚᱸ᱾ ᱛᱚᱠᱷᱚᱱ ᱦᱚᱸ ᱛᱚᱠᱷᱚᱱ ᱜᱮ ᱩᱱᱤ ᱦᱚᱸᱭ ᱞᱮᱠᱷᱟᱭᱮᱱᱟ ᱡᱮ ᱩᱱᱤ ᱦᱚᱸ ᱱᱚᱰᱮᱱᱤᱡ ᱢᱤᱫᱴᱮᱱ ᱠᱟᱱᱟᱭ ᱢᱮᱱᱛᱮ᱾
ᱦᱮᱸ ᱦᱮᱸ ᱥᱮ ᱟᱞᱮᱨᱮᱱ ᱠᱟᱱᱟᱭ ᱢᱮᱱ
ᱟᱞᱮᱨᱮᱱ ᱦᱳᱭ᱾
ᱦᱮᱸ᱾ ᱦᱳᱭ ᱱᱟᱛᱮ ᱦᱤᱛ ᱚᱸᱰᱮ ᱩᱱ ᱥᱚᱢᱚᱭ ᱵᱚᱸᱜᱟ ᱵᱩᱨᱩ ᱯᱚᱨᱮ ᱜᱮᱛᱚ ᱦᱟᱸᱜ ᱚᱱᱟ ᱪᱟᱹᱰᱤ ᱠᱩ ᱴᱟᱹᱢ ᱫᱚ ᱦᱩᱭᱩᱜ ᱠᱟᱱᱟ ᱥᱮ ᱦᱟᱸᱜ᱾
ᱦᱳᱭ᱾
ᱦᱮᱸ ᱟᱫᱚ ᱩᱱ ᱥᱚᱢᱚᱭ ᱜᱮ ᱦᱳᱭ ᱩᱱᱤ ᱦᱚᱸᱵᱚᱱ ᱟ ᱥᱟᱜ ᱢᱟᱱᱮ ᱤᱭᱟᱹ ᱛᱚᱨᱟ ᱠᱟᱫᱮ ᱡᱮᱢᱚᱱ ᱟᱵᱚ ᱢᱤᱫᱴᱮᱱ ᱛᱤᱨᱞᱟᱹ ᱦᱚᱯᱚᱱ ᱥᱮ ᱵᱟᱹᱦᱩ ᱠᱩᱲᱤ ᱡᱟᱦᱟᱸ ᱞᱮᱠᱟ ᱵᱚᱱ ᱟᱵ ᱵᱚ ᱚᱲᱟᱜ ᱨᱮᱵᱚᱱ ᱵᱚᱸᱜᱟ ᱛᱟᱞᱟ ᱠᱚᱣᱟ ᱮᱸ ᱚᱱᱠᱟ ᱜᱮ ᱦᱳᱭ ᱩᱱᱤ ᱦᱚᱸ ᱦᱳᱭ ᱮᱸᱰᱮ ᱚᱱᱠᱟ ᱜᱮ ᱵᱚᱸᱜᱟ ᱛᱟᱞᱟ ᱚᱱᱟ ᱪᱟᱹᱰᱤ ᱠᱩᱴᱟᱢ ᱫᱟᱨᱟᱡᱽ ᱛᱮᱜᱮ ᱦᱳᱭ ᱱᱩᱭ ᱦᱚᱸ ᱵᱚᱸᱜᱟ ᱛᱟᱞᱟᱭᱮᱱᱟᱭ ᱾
ᱟᱪᱪᱷᱟ ᱾ ᱤᱱᱟᱹᱛᱮ ᱟᱱᱮ ᱡᱟᱦᱟᱸᱭ ᱵᱷᱟᱹᱜᱽᱱᱟᱹ ᱛᱟᱠᱚ ᱡᱟᱦᱟᱸᱭ ᱵᱷᱟᱹᱜᱽᱱᱟᱹ ᱛᱟᱠᱚ ᱠᱚ ᱦᱩᱭᱩᱜ ᱠᱟᱱ ᱠᱩ ᱫᱚ ᱱᱚᱸᱰᱮ ᱦᱚᱸ ᱥᱟᱫᱚᱢ ᱨᱮᱱᱟᱜ ᱫᱟᱣ ᱠᱚ ᱧᱟᱢᱟ ᱾
ᱦᱮᱸ ᱦᱮᱸ ᱧᱟᱢ ᱟᱠᱚ, ᱦᱳᱭ ᱦᱳᱭ ᱦᱳᱭ ᱾ ᱦᱮᱸ ᱮᱠᱫᱚᱢ ᱾
ᱦᱩᱸ ᱾
ᱚᱠᱛᱚ ᱢᱟ ᱯᱟᱨᱚᱢ ᱪᱟᱞᱟᱜ ᱠᱟᱱᱟ ᱟᱨᱚ
ᱦᱮᱸ ᱟᱫᱚ ᱚᱠᱛᱚ ᱫᱚ ᱱᱤᱝᱠᱟᱹ ᱜᱮᱛᱚ ᱠᱷᱟᱴᱚ ᱢᱟᱪᱷᱟ ᱜᱮᱛᱟᱵᱚᱱᱟ ᱚᱠᱛᱚ ᱫᱚ ᱾ ᱦᱮᱸ ᱟᱨᱦᱚᱸ ᱱᱚᱝᱠᱟ ᱜᱮᱵᱚᱱ ᱨᱚᱯᱚᱲ ᱜᱮᱭᱟ ᱦᱟᱸᱜ ᱾
ᱦᱳᱭ ᱨᱚᱯᱚᱲ ᱫᱚ ᱦᱩᱭᱩᱜ ᱜᱮᱭᱟ ᱟᱨᱚ ᱾
ᱦᱮᱸ ᱦᱮᱸ ᱡᱟᱠ ᱱᱚᱸᱰᱮ ᱢᱤᱫᱴᱤᱱ ᱥᱩᱡᱩᱜ ᱥᱮ ᱥᱩᱵᱤᱫᱟᱭ ᱮᱢ ᱟᱠᱟᱫ ᱵᱚᱱᱟᱭ ᱱᱚᱝᱠᱟᱱᱟᱜ ᱢᱤᱫᱴᱤᱱ ᱜᱟᱞᱚᱪ ᱜᱟᱞᱢᱟᱨᱟᱣ ᱨᱮᱱᱟᱜ, ᱛᱚ ᱟᱨ ᱱᱚᱝᱠᱟ ᱠᱟᱹᱛᱮᱫ ᱜᱮ ᱡᱩᱫᱤ ᱵᱚᱱ ᱜᱟᱞᱚᱪ ᱜᱟᱞᱢᱟᱨᱟᱣ ᱠᱟᱛᱮᱫ ᱵᱚᱱ ᱵᱩᱡᱽ ᱡᱚᱝᱟ ᱵᱟᱲᱟᱭ ᱡᱚᱝᱟ ᱦᱳᱭ ᱤᱱᱟᱹᱜᱮ ᱵᱷᱟᱞᱤᱜᱼᱟ ᱮᱢᱱᱤ ᱛᱮᱫᱚ ᱦᱩᱭ ᱚᱱᱠᱟ
ᱵᱟᱝ ᱵᱟᱝ ᱵᱟᱝ ᱚᱝᱠᱟ ᱫᱚ ᱮᱢᱱᱤ ᱛᱮᱫᱚ ᱜᱟᱞᱚᱪ ᱜᱟᱞᱢᱟᱨᱟᱣ ᱩᱱᱟᱹᱜ ᱵᱟᱝ ᱦᱩᱭᱩᱜ ᱠᱟᱱᱟ ᱱᱟᱢᱵᱟᱨ ᱫᱤᱠ ᱫᱤᱭᱮ ᱛᱮᱫᱚ ᱾ ᱠᱷᱟᱱ ᱟᱹᱰᱤ ᱱᱤᱛᱚᱜ ᱟᱹᱰᱤ ᱢᱟᱱᱮ ᱥᱩᱵᱤᱫᱷᱟ ᱠᱟᱫᱟᱭ ᱚᱱᱮ ᱠᱟ ᱠᱟᱨᱭᱟ ᱮᱯ ᱡᱟᱦᱟᱸ ᱾
ᱦᱮᱸ ᱦᱮᱸ ᱦᱮᱸ ᱢᱟ ᱵᱟᱝᱠᱷᱟᱱ ᱱᱚᱝᱠᱟᱱᱟᱜ ᱠᱩᱠᱞᱤ ᱫᱚ ᱵᱟᱵᱚᱱ ᱜᱟᱞᱢᱟᱨᱟᱜ ᱠᱟᱱ ᱛᱟᱦᱮᱱ ᱜᱮᱭᱟ ᱾
ᱵᱟᱝᱜᱮ ᱚᱱᱟ ᱠᱚᱫᱚ ᱚᱱᱟ ᱠᱚ ᱫᱤᱠ ᱫᱤᱭᱮ ᱟᱵᱚ ᱜᱟᱞᱢᱟᱨᱟᱣ ᱜᱮ ᱪᱤᱫ ᱪᱮᱠᱟᱹ ᱛᱮᱵᱚᱱ ᱜᱟᱞᱢᱟᱨᱟᱣ ᱟᱵᱚᱣᱟᱜ ᱫᱚ ᱩᱯᱨᱩᱢ ᱜᱮᱥᱮ ᱵᱟᱹᱱᱩᱜᱼᱟ ᱚᱱᱠᱟ ᱫᱚ ᱾
ᱦᱮᱸ ᱦᱮᱸ ᱾
ᱱᱚᱣᱟ ᱫᱟᱨᱟᱭ ᱛᱮᱜᱮ ᱜᱚᱞᱯᱚ ᱜᱟᱞᱢᱟᱨᱟᱣ ᱦᱩᱭᱩᱜ ᱠᱟᱱᱟ ᱟᱹᱰᱤᱜᱟᱱ ᱡᱟᱦᱟᱸ ᱠᱚ ᱵᱟᱲᱟᱭ ᱛᱮᱱᱟᱜ ᱡᱷᱚᱛᱚ ᱵᱚᱱ ᱵᱟᱲᱟᱭ ᱫᱟ᱾ ᱵᱟᱰᱟᱭ ᱠᱟᱱᱟ ᱟᱸᱡᱚᱢ ᱟᱸᱡᱚᱢ ᱛᱮᱱᱟᱜ ᱦᱳᱭ ᱦᱳᱭ ᱾
ᱡᱟᱭ ᱦᱳᱠ ᱵᱷᱟᱞᱤᱜᱮ ᱴᱷᱤᱠ ᱜᱮᱭᱟ ᱢᱟ ᱱᱤᱭᱟᱹ ᱞᱮᱠᱟ ᱫᱚ ᱱᱤᱛᱚᱜ ᱞᱮᱠᱟ ᱫᱚ ᱦᱮᱸ ᱾
ᱦᱩᱸ ᱟᱫᱚ ᱡᱟᱹᱥᱛᱤ ᱚᱠᱛᱚ ᱵᱟᱹᱱᱩᱜᱼᱟ ᱾ ᱦᱳᱭ ᱛᱳ ᱟᱨ ᱫᱚᱥ ᱥᱮᱠᱮᱱᱰ ᱜᱟᱱ ᱡᱟᱹᱱᱤᱡ ᱠᱷᱟᱱ ᱥᱟᱨᱮᱡ ᱢᱮᱱᱟᱜᱼᱟ ᱾
ᱦᱮᱸ ᱦᱮᱸ ᱾
ᱟᱪᱪᱷᱟ ᱴᱷᱤᱠᱜᱮᱭᱟ ᱢᱟ ᱛᱟᱦᱞᱮ ᱱᱟ
ᱦᱮᱸ ᱦᱮᱸ ᱴᱷᱤᱠ ᱜᱮᱭᱟ ᱾